ᱦᱮᱞᱳ ᱦᱮᱸ ᱜᱚᱢᱠᱮ ᱡᱚᱦᱟᱨ ᱜᱮ, ᱦᱳᱭ ᱜᱚᱢᱠᱮ ᱡᱚᱦᱟᱨ ᱜᱮ᱾
ᱛᱚ ᱟ ᱪᱮᱫ ᱞᱮᱠᱟ ᱱᱟᱯᱟᱭ ᱵᱟᱲᱟᱭ ᱜᱮᱭᱟᱵᱱ?
ᱦᱮᱸ ᱱᱚᱛᱮ ᱫᱚᱞᱤᱧ ᱟᱞᱤᱧ ᱫᱚᱞᱤᱧ ᱱᱟᱯᱟᱭ ᱜᱮᱭᱟ ᱚᱱᱛᱮ ᱜᱤ ᱟᱵᱮᱱ ᱜᱤ?
ᱦᱳᱭ ᱟᱹᱞᱤᱧ ᱦᱚᱸ ᱵᱚᱨᱛᱚᱢᱟᱱ ᱛᱮᱦᱮᱧ ᱫᱷᱟᱹᱨᱤᱡ ᱫᱚ ᱱᱟᱯᱟᱭ ᱜᱮ ᱢᱮᱱᱟᱜ ᱵᱟᱲ ᱞᱤᱧᱟᱹ᱾ᱟᱨ ᱟᱹᱞᱤᱧ ᱥᱟᱶᱛᱮ ᱛᱮ ᱚᱲᱟᱜ ᱨᱮᱱ ᱦᱚᱲ ᱠᱚᱦᱚᱸ ᱟᱹᱰᱤ ᱟᱹᱰᱤ ᱱᱟᱯᱟᱭ ᱜᱮ ᱢᱮᱱᱟᱜ ᱵᱟᱲᱟ ᱠᱚᱣᱟ ᱦᱟᱸᱜ ᱡᱤᱣᱤᱼ ᱡᱚᱛᱩ ᱠᱚᱦᱚᱸ, ᱟᱨ ᱪᱟᱸᱫᱚᱳ ᱵᱟᱵᱟᱜ ᱟᱥᱤᱨᱵᱟᱫᱽ ᱛᱮ ᱟᱨ ᱱᱚᱝᱠᱟ ᱜᱮ
ᱚᱱᱠᱟᱜᱮ ᱡᱟᱛᱮ ᱡᱮᱢᱚᱱ ᱡᱚᱛᱚ ᱦᱚᱲ ᱵᱚᱱ ᱛᱟᱦᱮᱱ ᱛᱚ ᱱᱚᱣᱟ ᱜᱮᱵᱚᱱ ᱦᱤᱡᱩᱜᱼᱟ, ᱦᱮᱸ ᱥᱮ ᱟᱞᱮ ᱦᱚᱸ ᱦᱮᱸ᱾
ᱛᱚᱵᱮ ᱢᱮᱱᱮᱫ ᱠᱟᱱᱟᱞᱤᱧ ᱦᱟᱸᱜ ᱪᱮᱫ ᱵᱮᱱ ᱪᱮᱠᱟᱭᱮᱫ ᱠᱟᱱᱟ ᱛᱚᱵᱮ ᱱᱤᱛᱚᱜ ᱫᱚ᱾
ᱪᱮᱫ ᱦᱚᱸ ᱵᱟᱝ ᱱᱚᱼᱚᱭ ᱫᱟᱠᱟ ᱠᱚᱞᱤᱧ ᱡᱚᱢ ᱵᱟᱲᱟ ᱠᱟᱛᱮᱫ ᱫᱩᱲᱩᱵ ᱡᱤᱨᱟᱹᱣ ᱟᱠᱟᱱᱟᱞᱤᱧ᱾
ᱟᱪᱷᱟ ᱦᱳᱭ ᱟᱹᱞᱤᱧ ᱦᱚᱸ ᱚᱱᱠᱟᱜᱮ, ᱫᱟᱠᱟ ᱡᱚᱢ ᱵᱟᱲᱟ ᱠᱟᱛᱮᱫ ᱵᱚᱞᱮ ᱞᱤᱧ ᱫᱩᱲᱩᱵ ᱡᱤᱨᱟᱹᱣ ᱵᱟᱲᱟ ᱟᱠᱟᱱᱟ᱾
ᱦᱮᱸ
ᱦᱚᱞᱟ ᱞᱟᱦᱟ ᱛᱮᱢᱟᱭ ᱫᱟᱜ ᱮ ᱠᱟᱱ ᱛᱟᱦᱮᱱᱟ ᱛᱚ ᱫᱟᱭ ᱮ ᱠᱟᱱ ᱛᱟᱦᱮᱱ ᱠᱷᱟᱹᱛᱤᱨ ᱛᱮ ᱚᱲᱟᱜ ᱜᱷᱟᱨᱚᱸᱡᱽ ᱨᱮᱱ ᱦᱚᱲ ᱦᱚᱸ ᱦᱩᱲᱩ ᱨᱚᱦᱚᱭ ᱠᱚ ᱪᱟᱞᱟᱣ ᱵᱟᱲᱟᱣ ᱟᱠᱟᱱᱟ ᱛᱚ ᱟᱹᱞᱤᱧ ᱫᱚ ᱢᱟᱱᱮ ᱚᱲᱟᱜ ᱰᱤᱭᱩᱴᱤ
ᱪᱷᱩᱴᱤ ᱞᱤᱧ ᱯᱟᱲᱟᱣ ᱟᱠᱟᱱᱟ᱾
ᱟᱨ ᱠᱟᱹᱢᱤ ᱫᱚ ᱛᱟᱦᱮᱸᱠᱟᱱ ᱛᱟᱹᱞᱤᱧ ᱜᱮᱭᱟ ᱦᱟᱸᱜ ᱚᱱᱠᱟᱜᱮ ᱥᱟᱭᱤᱰ ᱠᱟᱹᱢᱤ ᱵᱟᱨᱦᱮ ᱥᱮᱫ ᱪᱟᱞᱟᱜ ᱠᱟᱱ ᱜᱤ ᱟᱫᱚ ᱫᱟᱜ ᱠᱮᱫ ᱛᱮ ᱵᱟᱞᱤᱧ ᱪᱟᱞᱟᱣ ᱞᱮᱱᱟ ᱦᱟᱸᱜ ᱱᱚᱝᱠᱟ
ᱛᱚᱵᱮ ᱜᱚᱢᱠᱮ ᱢᱮᱱᱮᱫ ᱠᱟᱱᱟᱞᱤᱧ ᱟᱯᱮ ᱥᱮᱫ ᱫᱚ ᱦᱟᱸᱜ ᱫᱟᱜ ᱡᱟᱹᱨᱤ ᱫᱚ ᱪᱮᱫ ᱞᱮᱠᱟ ᱦᱩᱭ ᱵᱟᱲᱟ ᱟᱠᱟᱱᱟ?
ᱫᱟᱜ ᱡᱟᱹᱲᱤ ᱢᱟ ᱞᱟᱦᱟ ᱛᱮᱢᱟ ᱴᱷᱤᱠ ᱜᱮ ᱢᱚᱡᱽ ᱜᱮ ᱫᱟᱜ ᱵᱟᱲᱟ ᱠᱮᱫᱟᱭ ᱟᱨ ᱠᱤᱪᱷᱩ ᱫᱤᱱ ᱠᱷᱚᱡ ᱢᱟ ᱱᱚᱜᱼᱚᱭ ᱫᱚᱢᱮ ᱜᱮᱭ ᱥᱤᱛᱩᱝᱮᱫ ᱠᱟᱱᱟᱭ᱾ ᱟᱨ ᱞᱟᱦᱟᱛᱮ ᱡᱟᱦᱟᱸᱭ ᱫᱟᱜ ᱵᱟᱲᱟ ᱞᱮᱫᱼᱟᱭ ᱠᱷᱮᱛ ᱠᱚ ᱯᱮᱨᱮᱡ ᱵᱟᱲᱟ ᱞᱮᱱᱟ ᱚᱱᱟ ᱦᱚᱸ ᱱᱤᱛ ᱢᱟ ᱵᱟᱹᱭ ᱵᱟᱹᱭᱛᱮ ᱥᱤᱛᱩᱝ ᱮᱫ ᱠᱟᱱᱛᱮ ᱫᱟᱜ ᱠᱚᱦᱚᱸ ᱠᱚᱢᱚᱜ ᱠᱟᱱᱟ ᱠᱷᱮᱛ ᱠᱚᱨᱮ
ᱚ ᱟᱞᱮ ᱥᱮᱫ ᱚᱱᱠᱟ ᱜᱮ ᱜᱚᱢᱠᱮ ᱡᱮᱞᱮᱠᱟ ᱵᱮᱱ ᱢᱮᱱᱟ ᱚᱱᱮ ᱛᱤᱨᱤᱥ ᱡᱩᱱ ᱞᱟᱦᱟ ᱥᱮᱫ
ᱥᱮ ᱛᱟᱭᱚᱢ ᱜᱮ ᱦᱟᱸᱜ
ᱫᱟ ᱵᱟᱲᱟ ᱠᱮᱫᱟᱭ ᱢᱚᱡᱽ ᱜᱮ ᱛᱚ ᱠᱷᱮᱛ ᱠᱚᱨᱮ ᱦᱚᱸ ᱫᱟᱜ ᱠᱚ ᱢᱚᱡᱽ ᱜᱮ ᱡᱚᱢᱟ ᱛᱟᱦᱮᱸ ᱵᱟᱲᱟ ᱠᱟᱱᱟ ᱛᱚ ᱟᱭᱞᱮ ᱦᱚᱸ ᱚᱱᱠᱟᱜᱮ ᱡᱟᱭᱜᱟ ᱡᱟᱭᱜᱟ ᱛᱮᱞᱮ ᱞᱚᱥᱚᱫ ᱵᱟᱲᱟ ᱠᱮᱫᱟ ᱛᱚ ᱦᱳᱲᱳ ᱠᱚ ᱞᱮ ᱦᱚᱸ ᱨᱚᱦᱚᱭ ᱵᱟᱲᱟ ᱠᱮᱫᱟ ᱛᱚ ᱚᱱᱠᱟᱜᱮ ᱜᱟᱹᱪᱷᱤ ᱢᱟᱜ ᱛᱮ ᱟᱨ ᱰᱷᱮᱨ ᱜᱮᱞᱮ ᱛᱩᱫ ᱠᱟᱜ ᱛᱟᱦᱮᱱᱟ᱾ ᱛᱚ ᱫᱟᱜ ᱛᱟᱦᱮᱸᱠᱟᱱ ᱠᱷᱟᱹᱛᱤᱨ ᱛᱮ ᱟᱨ ᱞᱚᱥᱚᱫ ᱦᱚᱸ
ᱞᱚᱥᱚᱫᱮᱫ ᱠᱟᱱ ᱛᱟᱦᱮᱱ ᱜᱮᱭᱟ᱾
ᱮᱱᱛᱮ ᱪᱮᱫ ᱵᱮᱱ ᱢᱮᱱᱟ ᱦᱩᱲᱩ ᱢᱟᱞᱮ ᱮᱻ ᱨᱚᱦᱚᱭ ᱞᱮ ᱮᱦᱚᱵ ᱮᱱᱟ ᱟᱨ ᱜᱟᱹᱪᱷᱤ ᱦᱚᱸ ᱮᱛᱮᱫ ᱵᱟᱹᱲᱛᱤ ᱜᱮᱞᱮ ᱛᱩᱫ ᱠᱮᱫᱟ᱾ ᱛᱳ ᱜᱚᱢᱠᱮ ᱛᱷᱚᱲᱟ ᱜᱟᱱ ᱜᱮᱞᱮ ᱨᱚᱦᱚᱭ ᱫᱟᱲᱮᱭᱟᱫᱟ ᱛᱟᱭᱱᱚᱢ ᱛᱮᱢᱟ ᱵᱟᱨ ᱫᱤᱱ
ᱢᱤᱫ ᱫᱤᱱ ᱛᱟᱭᱚᱢ ᱢᱟ ᱛᱮ ᱥᱤᱛᱩᱝ ᱮ ᱦᱚᱵ ᱮᱱ ᱠᱷᱟᱱ ᱢᱟ ᱟᱹᱰᱤ ᱵᱟᱹᱲᱤᱡ ᱮ ᱥᱤᱛᱩᱝ ᱠᱮᱫᱟ
ᱛᱚ ᱚᱱᱟ ᱠᱷᱮᱛ ᱨᱮ ᱛᱤᱱᱟᱹᱜ ᱜᱟᱱ ᱫᱟᱜ ᱡᱚᱢᱟ ᱛᱟᱦᱮᱸ ᱵᱟᱲᱟᱣ ᱟᱠᱟᱱᱟ ᱚᱱᱟ ᱦᱚᱸ ᱮᱱᱛ ᱟᱸᱡᱮᱫ ᱪᱟᱵᱟᱭᱮᱱᱟ ᱛᱚ ᱟᱫᱚ, ᱵᱟᱞᱮ ᱨᱚᱦᱚᱭ ᱫᱟᱲᱮᱣᱟᱫᱟ᱾
ᱵᱟᱫᱽ ᱵᱟᱹᱠᱤ ᱫᱚ ᱟᱫᱚ ᱚᱱᱮ ᱡᱟᱦᱟᱸ ᱵᱟᱹᱲᱛᱤ ᱜᱟᱹᱪᱷᱤᱞᱮ ᱛᱩᱫ ᱵᱟᱲᱟ ᱠᱟᱫᱟ ᱚᱱᱟᱜᱮ ᱦᱟᱸᱜ ᱟᱹᱰᱤ ᱪᱤᱱᱛᱟᱹ ᱨᱮ ᱢᱮᱱᱟᱜ ᱞᱮᱭᱟ᱾ ᱟᱫᱚ ᱛᱤᱦᱤᱧ ᱫᱷᱟᱹᱨᱤᱡ ᱦᱚᱸ ᱚᱱᱠᱟ ᱜᱮᱞᱮ ᱡᱚ ᱫᱚᱦᱚ ᱵᱟᱲᱟ ᱠᱟᱫᱟ ᱛᱷᱚᱲᱟ ᱛᱷᱩᱲᱤ᱾ ᱟᱨ ᱛᱷᱚᱲᱟ ᱜᱟᱱ ᱫᱚᱞᱮ ᱨᱚᱦᱚᱭ ᱫᱟᱲᱮ ᱣᱟᱫᱟ ᱪᱮᱫᱟᱜ ᱥᱮ ᱪᱮᱫ ᱞᱮᱠᱟ ᱵᱮᱱ ᱢᱮᱱ ᱠᱮᱜ- ᱟ ᱪᱚᱯᱚᱨ ᱥᱮ ᱦᱚᱸ ᱚᱱᱠᱟ ᱜᱮ ᱰᱟᱹᱰᱤ ᱫᱟᱜ ᱠᱚ ᱧᱟᱢ ᱵᱟᱲᱟᱭ ᱠᱷᱟᱹᱛᱤᱨ ᱛᱮ ᱛᱷᱚᱲᱟ ᱜᱟᱱᱞᱮ ᱟᱣᱥᱟᱱ ᱧᱚᱜ ᱱᱟ᱾ ᱛᱚ ᱚᱱᱮ ᱚᱸᱰᱮ ᱵᱮᱱ ᱢᱮᱱ ᱠᱮᱜ-ᱟ ᱡᱮ ᱰᱟᱹᱰᱤ ᱫᱟᱜ ᱠᱷᱟᱹᱛᱤᱨ ᱛᱮ ᱟᱣᱥᱟᱱ ᱫᱚ ᱦᱩᱭᱱᱟ, ᱟᱨ ᱵᱟᱝᱠᱷᱟᱱ ᱫᱚ ᱚᱱᱮ ᱠᱚ ᱢᱮᱱᱟ ᱩᱱᱟᱹᱜ ᱰᱷᱮᱨ ᱜᱟᱹᱪᱷᱤᱞᱮ ᱛᱩᱫ ᱯᱟᱲᱟᱜ ᱫᱚᱦᱚᱣ ᱠᱟᱜ ᱛᱮᱦᱮᱱᱟ ᱛᱚ ᱚᱱᱟ ᱜᱟᱹᱪᱷᱤ ᱫᱚ ᱚᱱᱮ ᱠᱚ ᱢᱮᱱᱟ ᱪᱟᱹᱰᱩ ᱫᱚ ᱠᱷᱟᱡ ᱟᱭᱢᱟ ᱫᱤᱱ ᱦᱚᱸ ᱮᱛᱮᱫ ᱵᱟᱝ ᱛᱟᱦᱮᱱᱟ ᱵᱟᱝ᱾ ᱟᱨ ᱦᱚᱭᱛᱳ ᱛᱟᱸᱦᱮᱱᱟ ᱥᱮ ᱵᱟᱝ ᱛᱟᱸᱦᱮᱱᱟ᱾ ᱚᱝᱠᱟᱢ ᱫᱩᱲᱩᱵ ᱠᱟᱱ ᱛᱟᱸᱦᱮᱱᱟ ᱤᱭᱟᱹ
ᱚᱱᱟ ᱫᱚ ᱴᱷᱤᱠ ᱜᱤ ᱵᱮᱱ ᱢᱮᱱᱮᱜ ᱠᱟᱱᱟ, ᱚᱱᱠᱟ ᱜᱤ ᱟᱞᱮ ᱥᱮᱫ ᱦᱚᱸ ᱚᱱᱮ ᱛᱟᱭᱚᱢ ᱛᱚᱭᱚᱢ ᱛᱮᱞᱮ ᱟᱯᱷᱚᱨ ᱠᱟᱜ ᱛᱮᱜᱮ ᱜᱟᱹᱪᱷᱤ ᱠᱩᱦᱚ ᱟᱹᱣᱨᱤ ᱦᱟᱨᱟᱜ-ᱟ ᱟᱨ ᱱᱤᱛᱢᱟ ᱱᱚᱜᱚᱭ ᱫᱟᱜ ᱠᱚᱦᱚᱸᱭ ᱴᱟᱱ ᱧᱚᱜᱮᱫ ᱠᱟᱱᱟᱭ᱾ ᱥᱤᱛᱩᱝᱮᱜ ᱠᱟᱱᱟ ᱵᱟᱹᱲᱛᱤ ᱟᱫᱚ, ᱡᱟᱦᱟ ᱞᱟᱦᱟ ᱫᱟᱜ ᱠᱩ ᱜᱟᱹᱰᱤᱭᱟᱹ ᱠᱩ ᱥᱮ ᱜᱟᱰᱟ ᱠᱚᱦᱚᱸ ᱥᱮ ᱵᱟᱹᱭᱦᱟᱹᱲ ᱠᱷᱮ ᱨᱮᱦᱚᱸ ᱯᱮᱨᱮᱡ ᱵᱟᱲᱟᱣ ᱠᱟᱱ ᱛᱟᱸᱦᱮᱱᱟ᱾ ᱚᱱᱟ ᱦᱚᱸ ᱵᱟᱹᱭ ᱵᱟᱹᱭ ᱛᱮ ᱱᱤᱛᱫᱚ ᱠᱚᱢ ᱤᱫᱤᱜ ᱠᱟ ᱠᱚᱢᱚᱜ ᱠᱟᱱᱟ᱾
ᱚᱝᱠᱟ ᱜᱮ ᱜᱚᱝᱠᱮ ᱡᱮᱞᱮᱠᱟ ᱵᱮᱱ ᱢᱮᱱ ᱠᱮᱜ-ᱟ ᱫᱟᱜ ᱫᱚ ᱟᱹᱞᱤᱧ ᱫᱚ ᱵᱟᱹᱞᱤᱧ ᱢᱮᱱᱟ ᱡᱮ ᱵᱟᱭ ᱫᱟᱜ ᱫᱟ ᱮᱠᱟᱞ ᱛᱮ᱾
ᱛᱚᱵᱮ ᱦᱮᱸ ᱫᱟᱜ ᱮᱜ ᱠᱟᱱ ᱜᱮᱭᱟᱭ ᱛᱚᱵᱮ ᱠᱟᱹᱢᱤ ᱨᱮ
ᱫᱟᱜ ᱞᱮᱠᱟ ᱱᱟᱜ ᱫᱟᱜ ᱫᱚ ᱦᱟᱸᱜ ᱵᱟᱭ ᱫᱟᱜ ᱫᱟ᱾
ᱛᱚ ᱚᱱᱮ ᱠᱚ ᱢᱮᱱᱟ ᱦᱚᱲ ᱠᱚ ᱞᱚᱦᱚᱫ
ᱪᱩᱠᱩ ᱞᱮᱠᱟ, ᱥᱮ ᱵᱚᱛᱚᱨ ᱩᱪᱩᱠᱩ ᱞᱮᱠᱟᱭ ᱫᱟᱜ ᱫᱟ ᱦᱟᱜ᱾ ᱚᱛ ᱠᱚ ᱞᱚᱦᱚᱫᱚᱜ ᱞᱮᱠᱟ ᱫᱟᱜ ᱫᱟ ᱦᱟᱸᱜ᱾ ᱛᱚᱵᱮ ᱤᱱᱟᱹᱜ ᱜᱟᱱ ᱫᱟᱜ ᱛᱮᱢᱟ ᱮᱛᱮᱜ ᱦᱩᱲᱩ ᱨᱚᱦᱚᱭ ᱞᱟᱹᱜᱤᱫ ᱛᱮᱢᱟ ᱛᱮᱜ ᱵᱟᱝ ᱦᱩᱭᱩᱜ ᱜᱮᱭᱟ ᱛᱚ ᱾ ᱛᱚ ᱦᱩᱲᱩ ᱨᱚᱦᱚᱭ ᱞᱟᱹᱜᱤᱫ ᱛᱮᱢᱟ,
ᱢᱟ ᱛᱮᱜ ᱱᱤᱨ ᱫᱷᱚᱠ ᱫᱟᱜ ᱡᱟᱨᱩᱲᱟ᱾ ᱡᱮᱦᱮᱛᱩ ᱚᱱᱟ ᱫᱟᱜ ᱠᱷᱮᱛ ᱯᱮᱨᱮᱡᱚᱜ ᱡᱟᱹᱨᱩᱲᱟ ᱥᱮ ᱚᱱᱟ ᱫᱟᱜ ᱛᱮᱫ ᱛᱮ ᱠᱷᱮᱛ ᱠᱩ ᱞᱚᱥᱚᱫᱚᱜ ᱡᱟᱹᱨᱩᱲᱟ᱾ ᱦᱮᱸ᱾
ᱢᱚᱡᱽ ᱛᱮ ᱥᱮ ᱞᱚᱥᱚᱫ ᱠᱟᱛᱮ ᱦᱚ ᱛᱷᱚᱲᱟ ᱛᱷᱩᱲᱤ ᱫᱟᱜ ᱛᱟᱦᱮᱱ ᱡᱟᱹᱲᱩᱲᱟ᱾ ᱛᱚ ᱟᱭᱢᱟ ᱰᱷᱮᱨ ᱫᱟᱜ ᱞᱟᱜᱟᱣ ᱨᱮᱭᱟᱜ ᱵᱮᱯᱟᱨ ᱠᱩᱱᱟ ᱟᱫᱚ ᱛᱤᱦᱮᱧ ᱜᱟᱯᱟ ᱪᱮᱫ ᱞᱮᱠᱟᱭ ᱫᱟᱜ ᱮᱜ ᱠᱟᱱ ᱚᱝᱠᱟᱱᱟᱜ ᱫᱟᱜ ᱛᱮᱫᱚ ᱵᱟᱝ ᱦᱩᱭᱩᱜᱼᱟ ᱦᱟᱸᱜ᱾ ᱟᱫᱚ ᱱᱚᱣᱟ ᱫᱟᱜ ᱜᱤ ᱧᱮᱞ ᱵᱟᱲᱟ ᱠᱟᱛᱮᱜ ᱜᱤ ᱦᱟᱸᱜ ᱢᱟᱱᱮ ᱤᱭᱟᱹ ᱪᱮᱜ ᱠᱩ ᱢᱮᱱᱟ ᱟᱯᱱᱟᱨᱟᱜ ᱫᱚ ᱪᱤᱱᱛᱟᱹ ᱫᱚ ᱦᱩᱭ ᱵᱟᱲᱟ ᱠᱟᱱᱟ ᱡᱮ ᱱᱚᱝᱠᱟ ᱜᱮ ᱫᱟᱜᱽ ᱠᱷᱟᱡ ᱫᱚ ᱟᱵᱚ ᱫᱚ ᱦᱟᱸᱜ ᱪᱮᱫ ᱪᱤᱠᱟᱹᱭᱟ᱾ ᱡᱮᱞᱮᱠᱟ ᱵᱮᱱ ᱢᱮᱱ ᱠᱮᱜ-ᱟ ᱟᱵᱚ ᱵᱚᱪᱷᱚᱨ ᱥᱟᱲᱟ ᱥᱟᱨᱟ ᱵᱚᱪᱷᱚᱨ ᱨᱮ ᱦᱟᱸᱜ᱾ ᱛᱚᱵᱮ ᱢᱤᱫ ᱫᱷᱟᱣ ᱜᱮ ᱦᱟᱸᱜ ᱵᱚᱱ ᱪᱟᱥ ᱫᱟ᱾
ᱦᱮ ᱛᱚ
ᱦᱮᱸ ᱥᱟᱨᱟᱜ ᱵᱚᱪᱷᱚᱨ ᱨᱮᱭᱟᱜ ᱡᱚᱢ ᱵᱚᱱ ᱟᱨᱡᱟᱣ ᱡᱚᱝ ᱠᱟᱱᱟ᱾
ᱛᱚ ᱚᱱᱟ ᱥᱟᱨᱟ ᱵᱚᱪᱷᱚᱨ ᱨᱮ ᱡᱩᱫᱤ ᱢᱤᱫ ᱫᱷᱟᱣ ᱦᱚᱸ ᱡᱩᱫᱤ ᱢᱚᱡᱽ ᱛᱮ ᱵᱟᱵᱚᱱ ᱪᱟᱥ ᱫᱟᱲᱮ ᱠᱷᱟᱱ ᱛᱚᱵᱮ ᱪᱮᱫ ᱵᱩᱱ ᱡᱚᱢᱟ ᱥᱟᱨᱟ ᱵᱚᱪᱷᱚᱨ ᱨᱮ ᱦᱮᱸᱻ ᱱᱚᱣᱟ ᱢᱟ ᱟᱹᱰᱤ ᱪᱤᱱᱛᱟᱹ ᱵᱷᱟᱵᱱᱟ ᱨᱮᱱᱟᱜ ᱠᱟᱛᱷᱟ ᱜᱮ ᱱᱚᱝᱠᱟ ᱡᱩᱫᱤ ᱵᱟᱭ ᱫᱟᱜ ᱞᱮᱠᱷᱟᱡ ᱢᱟ ᱢᱩᱥ ᱟᱹᱰᱤ ᱠᱚᱥᱴᱚᱝ ᱜᱮ ᱟᱹᱭᱠᱟᱹᱜ ᱠᱟᱱᱟ ᱟᱨ ᱵᱚᱪᱷᱚᱨ ᱨᱮ ᱢᱤᱫ ᱛᱮᱜᱮ ᱵᱚᱱ ᱵᱚᱞᱮ ᱵᱟᱭ ᱫᱟᱜ ᱞᱮᱠᱷᱟᱱ ᱫᱚ ᱢᱟᱱᱮ ᱟᱹᱰᱤ
ᱜᱚᱝᱠᱮ
ᱛᱚᱵᱮ ᱞᱤᱧ ᱡᱮᱞᱮᱠᱟ ᱟᱵᱮᱱ ᱵᱮᱱ ᱢᱮᱱ ᱠᱮᱜ-ᱟ᱾ ᱦᱮᱸ ᱟᱯᱮ ᱥᱮᱫ ᱫᱚ ᱦᱟᱸᱜ ᱪᱮᱫ ᱞᱮᱠᱟ ᱡᱷᱟᱹᱯᱟᱹᱭ ᱵᱚᱨᱥᱟ ᱜᱮᱯᱮ ᱪᱟᱥᱚᱜ ᱠᱟᱱᱟ? ᱥᱮ ᱡᱤᱯᱮ ᱵᱚᱨᱥᱟ ᱦᱚᱸ ᱥᱮ ᱥᱮᱨᱢᱟ ᱵᱚᱨᱥᱟ ᱜᱮ
ᱥᱟ ᱜᱮ ᱟᱞᱮ ᱥᱮᱫ ᱫᱚ ᱵᱟᱹᱲᱛᱤ ᱫᱚ ᱚᱱᱟ ᱥᱮᱨᱢᱟ ᱵᱚᱨᱥᱟ ᱜᱤ ᱟᱨ ᱚᱱᱠᱟ ᱜᱟᱰᱟ ᱠᱚᱦᱚᱸ ᱢᱮᱱᱟᱜ ᱜᱮᱭᱟ ᱢᱮᱱᱠᱷᱟᱱ ᱵᱟᱹᱲᱛᱤ ᱫᱚ ᱥᱮᱨᱢᱟ ᱥᱮᱫ ᱥᱮᱨᱢᱟ ᱵᱷᱚᱨᱥᱟ ᱜᱮ ᱥᱮᱨᱢᱟ ᱡᱟᱹᱲᱤ ᱜᱮ ᱦᱳᱭ ᱚᱱᱟ ᱠᱚᱨᱮᱱᱟᱜ ᱫᱟᱜ ᱵᱟᱝ ᱨᱟᱠᱟᱵᱚᱜ ᱠᱟᱱᱟ ᱦᱮᱸ ᱨᱟᱠᱟᱵᱚᱜ ᱠᱟᱱ ᱜᱮᱭᱟ ᱟᱫᱚ ᱚᱱᱟ ᱡᱟᱦᱟᱸ ᱜᱟᱰᱟ ᱟᱲᱮ ᱨᱮᱫᱚ ᱠᱷᱮᱛ ᱠᱚᱫᱚ ᱦᱟᱸᱜ ᱵᱟᱹᱲᱛᱤ ᱫᱚ ᱵᱟᱹᱱᱩᱜᱼᱟ ᱠᱚᱢ ᱜᱤ ᱦᱳᱭ ᱦᱳᱭ ᱟᱨ ᱡᱟᱦᱟᱸ ᱟᱲᱮ ᱢᱮᱱᱟᱜᱼᱟ ᱠᱷᱮᱛ ᱠᱚ ᱚᱱᱟ ᱟᱲᱮ ᱫᱚ ᱚᱱᱠᱟ ᱞᱟᱹᱴᱩ ᱮᱴᱩ ᱜᱟᱰᱟ ᱠᱚᱦᱚᱸ ᱵᱟᱹᱱᱩᱜᱼᱟ ᱟᱨ ᱚᱱᱠᱟ ᱦᱩᱰᱤᱧ ᱦᱩᱰᱤᱧ ᱜᱟᱹᱰᱭᱟᱹ ᱠᱚ ᱢᱮᱱᱟᱜᱼᱟ ᱦᱳᱭ ᱦᱳᱭ ᱦᱮᱸ ᱟᱫᱚ ᱚᱱᱮ ᱵᱷᱚᱜᱽ ᱵᱟᱹᱭᱦᱟᱹᱲ ᱠᱟᱱᱟᱭ ᱵᱟᱹᱲᱛᱤ ᱧᱚᱜ ᱮ ᱫᱟᱜ ᱞᱮᱠᱷᱟᱱ ᱫᱚ ᱠᱷᱮᱛ ᱠᱷᱮᱛ ᱠᱚᱨᱮ ᱫᱟᱜ ᱠᱚᱦᱚᱸ ᱴᱷᱤᱠ ᱜᱤ ᱛᱟᱦᱮᱱ ᱛᱟᱦᱮᱱᱟ
ᱟᱪᱪᱷᱟ ᱟᱞᱮ ᱦᱚᱸ ᱚᱱᱮ ᱚᱝᱠᱟ ᱜᱚᱢᱠᱮ ᱡᱮᱞᱮᱠᱟ ᱵᱮᱱ ᱢᱮᱱ ᱠᱮᱭᱟ ᱰᱟᱹᱰᱤ ᱰᱟᱹᱰᱤ ᱨᱮᱭᱟᱜ ᱠᱟᱛᱷᱟ ᱢᱟᱞᱤᱧ ᱢᱮᱱ ᱠᱮᱫᱟ ᱛᱚᱵᱮ ᱡᱷᱟᱹᱯᱟᱹᱭ ᱥᱮ ᱠᱮᱱᱮᱞ ᱡᱷᱟᱯᱟᱹᱭ
ᱠᱮᱱᱮᱞ ᱫᱚ ᱢᱮᱱᱟᱜ ᱜᱮᱛᱟ ᱞᱮᱭᱟ ᱛᱚᱵᱮ
ᱚᱸᱰᱮ ᱫᱚ ᱦᱟᱸᱜ ᱫᱟᱜ ᱵᱟᱹᱱᱩᱜ ᱛᱚ ᱞᱟᱦᱟᱛᱮ ᱥᱮᱫᱟᱭ ᱧᱚᱜ ᱚᱠᱛᱮᱚ ᱨᱮᱜᱮ ᱦᱟᱸᱜ ᱢᱟᱱᱮ ᱡᱷᱟᱹᱯᱟᱹᱭ ᱨᱮᱱᱟᱜ ᱫᱟᱜ ᱟᱹᱰᱤ ᱢᱚᱡᱽ ᱞᱮ ᱵᱮᱵᱚᱦᱟᱨ ᱫᱟᱲᱮᱭᱟᱜ ᱠᱟᱱ ᱛᱟᱦᱮᱱᱟ
ᱦᱮᱸ
ᱪᱮᱫᱟᱜ ᱥᱮ ᱩᱱ ᱥᱚᱢᱚᱭ ᱵᱟᱸᱫᱷᱟᱱ ᱦᱚᱸ ᱴᱷᱤᱠ ᱴᱷᱟᱠ ᱜᱮ ᱛᱟᱦᱮᱸ ᱠᱟᱱᱟ ᱚᱸᱰᱮᱱᱟᱜ ᱫᱟᱜ ᱢᱚᱡᱽ ᱜᱮ ᱦᱤᱡᱩᱜ ᱠᱟᱱᱟ ᱠᱟᱱ ᱛᱟᱦᱮᱱᱟ ᱚᱱᱟ ᱫᱟᱜ ᱢᱚᱡᱽ
ᱢᱚᱡᱽ ᱛᱮᱞᱮ ᱞᱟᱜᱟᱣ ᱫᱟᱲᱮᱭᱟᱜ ᱠᱟᱱ ᱛᱟᱦᱮᱱᱟ ᱦᱩᱲᱩ ᱨᱚᱦᱚᱭ ᱨᱮ ᱛᱚ ᱱᱤᱛᱚᱜ ᱫᱚ ᱮᱱᱛᱮ ᱚᱱᱟ ᱵᱟᱸᱫᱷᱟᱱ ᱵᱤᱥ ᱠᱚᱭᱮᱠ ᱵᱚᱪᱷᱚᱨ ᱦᱩᱭᱱᱟ ᱦᱟᱸᱜ ᱵᱟᱸᱫᱷᱟᱱ ᱛᱮ ᱵᱚᱜᱚᱡ ᱮᱱ ᱠᱷᱟᱹᱛᱤᱨ ᱪᱤᱛᱟᱹᱨ ᱛᱮᱜᱮ ᱦᱟᱸᱜ ᱚᱱᱟ ᱫᱟᱜ ᱫᱚ ᱦᱟᱸᱜ ᱵᱟᱞᱮ ᱧᱟᱢ ᱮᱫᱟ ᱟᱞᱮ ᱫᱚ
ᱡᱮᱞᱮᱠᱟ ᱯᱮᱭᱟ ᱵᱟᱸᱫᱷᱟᱞ ᱨᱮᱭᱟᱜ ᱫᱟᱜ ᱦᱤᱡᱩᱜ ᱠᱟᱱᱟ ᱛᱚ
ᱛᱚ ᱟᱫᱚ ᱵᱟᱨᱭᱟ ᱵᱟᱱᱫᱟᱞ ᱢᱟ ᱚᱞᱨᱮᱰᱤ ᱵᱚᱜᱚᱡ ᱠᱟᱱᱟ
ᱛᱚ ᱢᱤᱫᱴᱮᱡ ᱵᱟᱱᱫᱷᱟᱞ ᱫᱚᱞᱮ ᱮ ᱡᱩᱛ ᱵᱟᱲᱟ ᱦᱚᱪᱚ ᱠᱮᱫᱟ ᱟᱨ ᱥᱚᱨᱠᱟᱨ ᱴᱷᱮᱱ ᱞᱮ ᱟᱹᱨᱡᱤ ᱵᱟᱲᱟ ᱞᱮᱫᱟ ᱟᱨ ᱢᱤᱫᱴᱮᱱ ᱵᱟᱸᱫᱷᱟᱞ ᱫᱚ ᱦᱟᱸᱜ ᱢᱟᱱᱮ ᱛᱤᱱ
ᱛᱤᱱ ᱫᱷᱟᱹᱨᱤᱛᱮ ᱟᱹᱣᱨᱤ ᱠᱚ ᱡᱩᱛ ᱛᱟᱞᱮᱭᱟ ᱟᱫᱚ ᱚᱱᱟᱜᱮ ᱦᱟᱸᱜ
ᱥᱚᱨᱠᱟᱨ ᱴᱷᱮᱡ ᱵᱟᱨ ᱵᱟᱨ ᱞᱮ ᱱᱮᱦᱚᱨᱚᱜ ᱠᱟᱱᱟ ᱡᱮ ᱡᱩᱛ ᱠᱟᱛᱟᱞᱮᱯᱮ ᱟᱨᱻ ᱱᱚᱣᱟ ᱵᱟᱱᱫᱷᱟᱞ ᱠᱷᱟᱹᱛᱤᱨ ᱛᱮ ᱟᱞᱮ ᱦᱚᱸ ᱫᱟᱜ ᱢᱚᱡᱽ ᱛᱮ ᱵᱟᱞᱮ ᱧᱟᱢ ᱮᱫᱟ ᱟᱫᱚ ᱢᱮᱱ ᱠᱟᱫᱟ ᱠᱚ ᱡᱩᱛ
ᱡᱩᱛ ᱛᱟᱞᱮ ᱦᱟᱸᱜ
ᱟᱫᱚ ᱚᱠᱟ ᱠᱚᱛᱮ ᱠᱚ ᱡᱩᱛᱫᱟ ᱦᱟᱸᱜ ᱟᱫᱚ ᱚᱱᱟᱫᱚ ᱮᱱᱛᱮᱫ ᱥᱚᱨᱠᱟᱨ ᱜᱮ ᱦᱟᱸᱜ ᱵᱟᱰᱟᱭᱟ
ᱦ
ᱛᱚ ᱢᱮᱱ ᱢᱟᱞᱮ ᱢᱮᱱᱛᱷᱟᱠᱟᱣ ᱠᱟᱱᱟᱱ ᱜᱮᱭᱟ ᱦᱟᱸᱜ ᱟᱫᱚ ᱚᱱᱮ ᱚᱱᱠᱟ ᱠᱟᱱᱟ ᱟᱫᱚ ᱚᱱᱟᱞᱮ ᱡᱩᱛ ᱞᱮᱠᱷᱟᱡ ᱥᱮ ᱚᱱᱟ ᱨᱮᱠᱚ ᱡᱩᱛ ᱞᱮᱠᱟᱡ ᱫᱚ ᱦᱟᱸᱜ ᱢᱟᱱᱮ ᱢᱚᱡᱽ ᱜᱮ ᱯᱟᱥᱮᱡ ᱯᱟᱥᱮ ᱫᱟᱜ ᱫᱚᱞᱮ ᱧᱟᱢᱟ ᱛᱚ ᱚᱱᱟᱞᱮ ᱟᱥ ᱫᱚᱦᱚ ᱟᱥ ᱫᱚᱦᱚ ᱠᱚᱜ ᱠᱟᱱᱟ
ᱦᱮᱸ ᱜᱚᱝᱠᱮ ᱠᱟᱹᱴᱤᱡ ᱱᱚᱰᱮ ᱱᱟᱥ ᱱᱟᱜ ᱞᱤᱧ ᱠᱩᱞᱤ ᱧᱚᱜ ᱠᱩᱞᱤᱭᱮᱫ ᱵᱤᱱᱟ ᱢᱤᱫ ᱛᱮᱫ ᱱᱟᱣᱟ ᱚᱱᱠᱟ ᱠᱟᱛᱷᱟᱞᱤᱧ ᱥᱟᱵᱟᱫᱽ ᱞᱤᱧ ᱟᱸᱡᱚᱢ ᱠᱮᱫᱟ ᱟᱫᱚ ᱢᱮᱱᱫᱟᱞᱤᱧ ᱠᱩᱞᱤ ᱞᱮᱠᱷᱟᱡ ᱫᱚ ᱱᱟᱯᱟᱭᱚᱜᱼᱟ ᱢᱮᱱᱫᱟᱞᱤᱧ ᱤᱭᱟᱹ ᱦᱮᱸ ᱢᱮᱱᱫᱟᱞᱤᱧ ᱚᱱᱟ ᱡᱷᱟᱹᱯᱟᱹᱭ ᱵᱮᱱ ᱢᱮᱱ ᱠᱮᱫᱟ ᱚᱱᱟᱫᱚ ᱟᱹᱞᱤᱧ ᱢᱟ ᱵᱟᱹᱞᱤᱧ ᱵᱩᱡᱷᱟᱹᱣ ᱫᱟᱲᱮᱜ ᱠᱟᱱᱟ ᱵᱟᱹᱞᱤᱧ ᱵᱟᱰᱟᱭ ᱫᱟᱲᱮᱜ ᱠᱟᱱᱟ ᱟᱪᱪᱷᱟ ᱟᱪᱪᱷᱟ ᱡᱷᱟᱹᱯᱟᱹᱭ ᱫᱚ ᱠᱟᱱᱟ ᱜᱚᱝᱠᱮ ᱠᱮᱱᱮᱞ ᱚ ᱦᱮ ᱱᱤᱛ ᱫᱚᱞᱤᱧ ᱵᱩᱡᱷᱟᱹᱣ ᱠᱮᱭᱟ ᱠᱮᱱᱮᱞ ᱦᱮᱸ ᱟᱪᱪᱷᱟ ᱠᱮᱱᱮᱞ ᱡᱮᱞᱮᱠᱟ ᱵᱮᱱ ᱢᱮᱱ ᱠᱮ-ᱟ
ᱟᱵᱩ ᱦᱟᱸᱜ ᱥᱟᱱᱛᱟᱲ ᱵᱚᱭᱦᱟ ᱢᱤᱫ ᱡᱟᱭᱜᱟ ᱨᱮᱫᱚ ᱦᱟᱸᱜ ᱵᱟᱹᱱᱩᱜ ᱵᱚᱱᱟ ᱛᱚ ᱟᱭᱢᱟ ᱡᱟᱭᱜᱟ ᱨᱮᱜᱮ ᱦᱟᱸᱜ ᱚᱱᱠᱟᱜᱮ ᱢᱟᱱᱮ ᱟᱭᱢᱟ ᱴᱚᱴᱷᱟ ᱨᱮᱜᱮ ᱦᱟᱸᱜ ᱢᱮᱱᱟᱜ ᱵᱚᱱᱟ
ᱛᱚᱵᱮ ᱟᱭᱢᱟ ᱴᱚᱴᱷᱟ ᱨᱮᱭᱟᱜ ᱟᱵᱩᱣᱟᱜ ᱨᱚᱲ ᱨᱚᱯᱚᱲ ᱫᱚ ᱦᱟᱸᱜ ᱛᱷᱚᱲᱟ᱾ ᱜᱟᱱ ᱢᱤᱫ ᱵᱟᱨ ᱠᱷᱮᱛᱨᱚ ᱨᱮ ᱟᱞᱟᱜ ᱧᱚᱸᱜ ᱜᱮᱭᱟ ᱦᱟᱸᱜ᱾
ᱦᱮᱸ, ᱵᱷᱮᱜᱟᱨ ᱵᱷᱮᱜᱟᱨ ᱦᱩᱧᱚᱜ ᱵᱷᱮᱜᱟᱨ ᱧᱚᱜ ᱜᱮᱭᱟ, ᱦᱮᱸ, ᱡᱮᱞᱮᱠᱟ ᱟᱯᱮ ᱥᱮᱫ ᱛᱚ ᱠᱮᱱᱮᱞ ᱯᱮ ᱢᱮᱱᱟ᱾ ᱦᱮᱸ ᱟᱞᱮ ᱥᱮᱫ ᱫᱚ ᱦᱟᱸᱜ ᱤᱭᱟᱹ ᱞᱮ ᱢᱮᱱ ᱫᱟ ᱟ ᱡᱷᱟᱹᱯᱟᱹᱭ ᱡᱷᱟᱹᱯᱟᱹᱭ ᱦᱮ ᱸ
ᱜᱮᱭᱟ ᱟᱨ ᱡᱮᱞᱮᱠᱟ ᱟᱯᱮ ᱥᱮᱫ ᱫᱚ ᱦᱟᱸᱜ ᱚᱱᱮ ᱠᱚ ᱢᱮᱱᱼᱟ ᱵᱟᱝ ᱤᱭᱟᱹ ᱥᱟᱯᱳᱥ ᱫᱟᱨᱮ ᱨᱮ ᱢᱤᱫᱴᱮᱡ ᱚᱠᱚᱭ ᱴᱟᱜ ᱪᱚᱝᱼᱮ ᱫᱮᱡ ᱟᱠᱟᱱᱟ᱾ ᱛᱚ ᱩᱱᱤ ᱫᱚᱭ ᱫᱮᱡ ᱞᱮᱱ ᱠᱷᱟᱡ ᱢᱮᱱ ᱟᱯᱮ ᱦᱮ᱾ ᱟᱬᱜᱳᱱ ᱠᱟᱱᱟᱭ ᱫᱟᱨᱮ ᱨᱮ᱾ ᱛᱚ ᱟᱞᱮ ᱫᱚ ᱦᱟᱸᱜ ᱞᱮ ᱢᱮᱱ ᱟ ᱫᱟᱨᱮ ᱨᱮ ᱫᱮᱡ ᱠᱟᱱᱟᱭ᱾ ᱟᱨᱦᱚᱸ ᱟᱨᱦᱚᱸ ᱢᱮᱱ ᱟ ᱦᱟᱸᱜ ᱡᱮ ᱦᱮᱸ ᱫᱟᱨᱮ ᱠᱷᱚᱱ ᱮ ᱯᱷᱮᱰᱚᱱ ᱠᱟᱱᱟ᱾ ᱛᱚ ᱟᱞᱮ ᱫᱚ ᱦᱟᱸᱜ ᱞᱮ ᱢᱮᱱ ᱟ ᱯᱷᱮᱰᱚᱜ ᱠᱟᱱᱟ᱾ ᱛᱚ ᱱᱚᱝᱠᱟ ᱜᱮ ᱦᱟᱸᱜ ᱢᱤᱫ ᱵᱟᱨ ᱨᱮᱛᱮᱜ ᱤᱭᱟᱹ ᱛᱷᱚᱲᱟ ᱵᱷᱮᱜᱟᱨ ᱧᱚᱜ ᱢᱮᱱᱟᱜ ᱵᱚᱛᱟ ᱵᱩᱱᱟ, ᱟᱫᱚ ᱞᱟᱦᱟ ᱛᱮᱢᱟ ᱚᱱᱮ ᱚᱱᱠᱟ ᱦᱚᱸ ᱮᱱᱛᱮᱫ ᱵᱟᱵᱩᱱ ᱜᱟᱯᱟᱞ ᱢᱟᱨᱟᱣ ᱧᱟᱯᱟᱢ ᱵᱟᱲᱟᱣᱠᱟᱱ ᱛᱟᱦᱮᱸᱱᱟ ᱛᱚ ᱚᱱᱟ ᱠᱷᱟᱹᱛᱤᱨ ᱛᱮ ᱮᱱᱛᱮ ᱵᱟᱝ ᱵᱟᱰᱟᱭ ᱠᱟᱱ ᱛᱟᱦᱮᱸᱱᱟ᱾ ᱦᱚᱭᱛᱳ ᱱᱤᱛᱚᱜ ᱛᱚ ᱡᱮᱞᱮᱠᱟ ᱟᱵᱮᱱ ᱥᱮ ᱟᱹᱞᱤᱧ ᱦᱚᱸ ᱵᱟᱱᱟ ᱦᱚᱲ ᱞᱟᱝᱼᱟ ᱜᱟᱯᱟᱞ ᱢᱟᱨᱟᱣ ᱧᱟᱯᱟᱢ ᱮᱱᱛᱮ ᱛᱚ ᱢᱤᱫᱴᱮᱡ ᱥᱮ ᱵᱟᱨᱭᱟ ᱠᱟᱛᱷᱟ ᱛᱮ ᱦᱚᱭᱛᱚ ᱟᱵᱮᱱ ᱥᱮᱱᱟᱜ ᱠᱟᱛᱷᱟ ᱦᱚᱸ ᱥᱮ ᱟᱹᱞᱤᱧ ᱥᱮᱱᱼᱟᱜ
ᱠᱟᱛᱷᱟ ᱦᱚᱸ ᱟᱵᱮᱱ ᱵᱮᱱ ᱵᱩᱡᱷᱟᱹᱣ ᱠᱮᱫᱟ᱾ ᱦᱮᱸ᱾ ᱛᱚ ᱱᱚᱝᱠᱟ ᱜᱮ ᱡᱚᱛᱚ ᱦᱚᱲ ᱡᱟᱛᱮ ᱡᱮᱢᱚᱱ ᱵᱩᱱ ᱜᱟᱯᱟᱞ ᱢᱟᱨᱟᱣ ᱢᱤᱞᱟᱹᱜ ᱠᱷᱟᱡ ᱛᱤᱱᱟᱹᱜ ᱵᱷᱟᱜᱤ᱾ ᱦᱮᱸ ᱟᱹᱰᱤ ᱱᱟᱯᱟᱭ ᱟᱯᱮ ᱥᱮᱱᱟᱜ ᱦᱚᱸᱞᱮ ᱵᱟᱰᱟᱭ ᱫᱟᱲᱮᱭᱟᱜᱼᱟ᱾ ᱥᱮ ᱟᱞᱮ ᱥᱮᱱᱟᱜ ᱦᱚᱸ ᱟᱯᱮ ᱯᱮ ᱵᱟᱰᱟᱭ ᱫᱟᱲᱮᱭᱟᱜᱼᱟ᱾ ᱦᱮᱸ ᱥᱟᱶᱛᱮ ᱢᱤᱫᱴᱮᱱ ᱢᱚᱱ ᱠᱚᱦᱚᱸ ᱢᱤᱞᱟᱹᱣ ᱛᱟᱦᱮᱸᱱ ᱠᱟᱱᱟ᱾ ᱡᱩᱢᱤᱫ ᱦᱚᱸ ᱢᱤᱫᱴᱮᱡ ᱛᱟᱦᱮᱸᱱ ᱠᱟᱱᱟ᱾ ᱦᱮᱸ ᱦᱮᱸ, ᱚᱠᱟᱴᱟᱜ ᱞᱟᱹᱠᱛᱤ ᱟᱵᱩᱱ ᱠᱟᱱ ᱟᱵᱩ ᱛᱟᱞᱟ ᱨᱮ ᱚᱱᱟ ᱡᱩᱢᱤᱫ ᱦᱚᱸ ᱠᱚᱢᱟᱣ ᱜᱮᱭᱟ ᱛᱚ? ᱦᱮᱸ᱾
ᱦᱳᱭ᱾
ᱱᱚᱰᱮ ᱟᱹᱰᱤ ᱢᱚᱡᱽ ᱠᱟᱛᱷᱟ ᱵᱮᱱ ᱞᱟᱹᱭ ᱠᱮᱫᱟ ᱵᱚᱞᱮ ᱡᱮᱥᱮ ᱱᱚᱜᱼᱚᱭ ᱱᱚᱝᱠᱟ ᱜᱟᱯᱟᱞ ᱢᱟᱨᱟᱣ ᱠᱟᱛᱮ ᱜᱤ ᱵᱚᱞᱮ ᱡᱮᱥᱮ ᱚᱱᱛᱮᱱᱼᱟᱜ ᱜᱚᱢᱠᱮ ᱟᱯᱮ ᱥᱮᱱᱟᱜ ᱤᱭᱟᱹ ᱠᱚ ᱡᱟᱦᱟᱸᱱᱟᱜ ᱨᱚᱲ ᱠᱚ ᱥᱮ ᱪᱮᱫ ᱞᱮᱠᱟ ᱚᱱᱟ ᱵᱚᱞᱮ ᱞᱤᱧ ᱵᱟᱰᱟᱭ ᱧᱟᱢ ᱠᱮᱫᱟ ᱦᱳᱭ ᱦᱮᱸ ᱱᱚᱣᱟ ᱚᱱᱮ ᱠᱚ ᱢᱮᱱ ᱟ ᱜᱟᱯᱟᱞ ᱢᱟᱨᱟᱣ ᱠᱟᱛᱮ ᱢᱤᱞᱟᱹᱣ ᱡᱟᱹᱨᱩᱲᱟ ᱦᱮᱸ
ᱟᱨ ᱵᱟᱝᱠᱷᱟᱡ ᱫᱚ ᱟᱡ ᱟᱡ ᱛᱮᱢᱟ ᱵᱟᱵᱩᱱ ᱵᱟᱰᱟᱭ ᱜᱮᱭᱟ᱾
ᱚᱱᱮ ᱚᱱᱠᱟ ᱢᱤᱫᱴᱮᱡ ᱯᱤᱴᱷᱟᱹ ᱦᱩᱭᱩᱜ ᱞᱟᱹᱜᱤᱫ ᱛᱮᱢᱟ ᱮᱛᱮᱫ ᱟᱭᱢᱟ ᱠᱩᱨᱩᱢᱩᱴᱩ ᱡᱩᱨᱩᱲ ᱟ ᱛᱚ
ᱦᱮᱸ ᱦᱮᱸ ᱚᱱᱠᱟ ᱜᱤ ᱢᱤᱫᱴᱟᱝ ᱡᱟᱦᱟᱸᱱᱼᱟᱜ ᱵᱟᱰᱟᱭ ᱞᱟᱹᱜᱤᱫ ᱚᱱᱟ ᱞᱟᱹᱜᱤᱫ ᱛᱮ ᱪᱮᱠᱟᱭ ᱡᱩᱨᱩᱲ ᱟ᱾
ᱛᱚ ᱱᱚᱝᱠᱟ ᱜᱮ ᱡᱟᱛᱮ ᱡᱮᱢᱚᱱ ᱟᱵᱩ ᱛᱟᱞᱟ ᱨᱮ ᱢᱤᱞᱟᱹᱣ ᱛᱟᱦᱮᱸᱱ ᱜᱟᱯᱟᱞ ᱢᱟᱨᱟᱣ ᱛᱟᱦᱮᱸᱱ
ᱡᱟᱦᱟᱱ ᱠᱷᱚᱡᱽ ᱠᱷᱚᱵᱚᱨ ᱡᱮᱢᱚᱱ ᱵᱚᱱ ᱟᱫᱟᱱ ᱯᱨᱚᱫᱟᱱ, ᱦᱮᱸ᱾
ᱛᱚ ᱵᱩᱜᱤ ᱡᱩᱫᱟᱹ ᱦᱚᱸ ᱥᱚᱢᱚᱭ ᱨᱮ ᱡᱟᱛᱮ ᱡᱮᱢᱚᱱ ᱵᱚᱱ ᱯᱷᱳᱱ ᱡᱚᱝ ᱟᱱ ᱛᱚ ᱚᱱᱛᱮᱱᱼᱟᱜ ᱥᱚᱢᱟᱡᱽ ᱨᱮᱭᱟᱜ ᱠᱟᱛᱷᱟ ᱦᱚᱸ ᱡᱟᱛᱮ ᱡᱮᱢᱚᱱ ᱵᱚᱱ ᱵᱟᱰᱟᱭ ᱱᱚᱛᱮᱱᱼᱟᱜ ᱥᱚᱢᱟᱡᱽ ᱨᱮᱱᱟᱜ ᱠᱟᱛᱷᱟ ᱡᱮᱢᱚᱱ ᱡᱮᱢᱚᱱ ᱟᱯᱮ ᱵᱟᱰᱟᱭ ᱯᱮ? ᱚᱱᱛᱮ ᱛᱤᱨᱤᱥ ᱡᱩᱱ ᱪᱮᱫ ᱞᱮᱠᱟ ᱦᱩᱭᱩᱜ ᱠᱟᱱᱟ ᱛᱚ ᱱᱚᱛᱮ ᱪᱮᱫ ᱞᱮᱠᱟ ᱦᱩᱭᱩᱜ ᱠᱟᱱᱟ, ᱛᱚ ᱚᱝᱠᱟ ᱜᱮ ᱡᱩᱫᱤ ᱯᱷᱳᱱ ᱚᱠᱛᱚ ᱯᱷᱳᱱ ᱠᱚᱛᱮ ᱜᱮ ᱡᱩᱫᱤ ᱜᱟᱯᱟᱞᱢᱟᱨᱟᱣ ᱛᱟᱦᱮᱸᱱ ᱠᱷᱟᱱ ᱥᱮ ᱥᱚᱢᱚᱭ ᱨᱮ ᱥᱩᱡᱳᱜ ᱥᱩᱵᱤᱫᱷᱟ ᱧᱟᱢ ᱞᱮᱱ ᱠᱷᱟᱱ᱾
ᱞᱮᱱᱠᱷᱟᱱ ᱦᱮᱡ ᱥᱮᱱ ᱧᱟᱯᱟᱢ ᱞᱮᱱᱠᱷᱟᱡ ᱢᱟ ᱟᱹᱰᱤ ᱢᱚᱸᱡᱽ ᱟᱹᱰᱤ ᱱᱟᱯᱟᱭ ᱟᱹᱰᱤ ᱱᱟᱯᱟᱭ ᱚᱸᱰᱮ ᱫᱚ ᱦᱳᱭ ᱦᱮᱸ ᱮᱠᱫᱚᱢ ᱱᱚᱣᱟ ᱫᱚ ᱟᱹᱰᱤ ᱞᱟᱹᱠᱛᱤ ᱠᱟᱱ ᱜᱮᱭᱟ ᱜᱚᱝᱠᱮ? ᱟᱹᱰᱤ ᱞᱟᱹᱠᱛᱤ ᱜᱚᱝᱠᱮ ᱟᱹᱰᱤ ᱞᱟᱹᱠᱛᱤ ᱮᱠᱫᱚᱢ ᱟᱨ ᱱᱤᱛᱚᱜ ᱟᱵᱩ ᱛᱟᱞᱟ ᱨᱮ ᱦᱚᱭᱛᱚ ᱯᱩᱨᱟᱹ ᱯᱩᱨᱤ ᱡᱩᱢᱤᱫ ᱵᱟᱹᱱᱩᱜᱼᱟ᱾ ᱵᱟᱹᱱᱩᱜ-ᱟ ᱦᱮᱸᱻ ᱟᱨ ᱵᱟᱹᱱᱩᱜ ᱠᱷᱟᱹᱛᱤᱨ ᱛᱮᱜᱮ ᱦᱟᱸᱜ ᱛᱷᱚᱲᱟ ᱞᱟᱛᱟᱨ ᱨᱮᱜᱮ ᱦᱟᱸᱜ ᱢᱮᱱᱟᱜ ᱵᱚᱱᱟ? ᱟᱨ ᱟᱵᱚ ᱡᱩᱫᱤ ᱱᱚᱝᱠᱟ ᱢᱚᱡᱽ ᱱᱟᱯᱟᱭ ᱡᱩᱢᱤᱫ ᱡᱩᱫᱤ ᱵᱚᱱ ᱫᱚᱢᱚᱡ ᱫᱚᱦᱚᱭ ᱠᱷᱟᱱ
ᱛᱚ ᱟᱵᱩ ᱠᱷᱚᱱ ᱟᱨ ᱚᱠᱚᱭ ᱢᱚᱡᱽ ᱢᱤᱫᱴᱮᱡ ᱯᱚᱡᱤᱥᱚᱱ ᱨᱮᱵᱚᱱ ᱪᱟᱞᱟᱣ ᱫᱟᱲᱮᱭᱟᱜ ᱠᱟᱱᱟ᱾
ᱦᱮᱸ ᱟᱫᱚ ᱴᱷᱤᱠ ᱵᱮᱱ ᱛᱚᱵᱮ ᱜᱚᱝᱠᱮ ᱢᱮᱱᱼᱮᱫ ᱠᱟᱱᱟ ᱞᱤᱧ ᱟᱯᱮ ᱫᱚ ᱩᱛᱩ ᱡᱤᱱᱤᱥ ᱠᱚᱫᱚ ᱪᱮᱜ ᱠᱚᱯᱮ ᱪᱟᱥ ᱠᱟᱫᱟ? ᱩᱛᱩ ᱡᱤᱱᱤᱥ ᱠᱚᱫᱚ ᱱᱚᱜᱼᱚᱭ ᱤᱭᱟᱹ ᱠᱚᱜᱮ ᱟᱹᱣᱨᱤ ᱦᱟᱸᱜ ᱱᱚᱣᱟ ᱟᱞᱮ ᱢᱟᱥ ᱱᱚᱛ ᱛᱮ ᱢᱟᱞᱮ ᱛᱟᱭᱚᱢ ᱧᱚᱜ ᱜᱮ
ᱟᱪᱪᱷᱟ ᱟᱪᱪᱷᱟ ᱟᱞᱮ ᱥᱮᱜ ᱫᱚ ᱪᱟᱥ ᱵᱟᱲᱟᱣ ᱠᱟᱜ ᱜᱮᱭᱟᱞᱮ ᱡᱷᱟᱴᱟ ᱠᱚᱨᱮᱱᱟᱜ ᱢᱤᱜ ᱵᱟᱨ ᱵᱚᱨᱛᱚᱢᱟᱱ ᱥᱤᱡᱤᱱ ᱠᱚᱨᱮ᱾
ᱦᱮᱸ
ᱡᱮᱞᱮᱠᱟ ᱵᱮᱱ ᱢᱮᱱᱟ ᱟᱨ ᱠᱩᱸᱫᱽᱨᱤ ᱠᱩ ᱛᱟᱦᱮᱨ ᱠᱚ ᱵᱮᱥᱤᱨ ᱵᱷᱟᱜᱽ ᱫᱚ ᱚᱱᱟ ᱠᱚᱜᱮ ᱛᱟᱦᱮᱱᱟ᱾
ᱛᱟᱦᱮᱱᱟ ᱛᱚ